ᱦᱩᱸ
ᱦᱮᱞᱳ
ᱦᱮᱸ ᱨᱚᱲ ᱟᱡᱚᱢᱚᱜ ᱠᱟᱱᱟ?
ᱦᱮᱸ ᱟᱸᱡᱚᱢ ᱧᱟᱢ ᱫᱟᱹᱧ ᱟᱢᱮᱢ ᱟᱸᱡᱚᱢ ᱧᱟᱢ ᱮᱫᱟ?
ᱦᱮᱸ ᱟᱸᱡᱚᱢᱚᱜ ᱠᱟᱱ ᱜᱮᱭᱟ᱾
ᱚ
ᱦᱮᱸ ᱪᱮᱫ ᱪᱮᱠᱟᱭ ᱦᱩᱭᱩᱜ ᱠᱟᱱᱟ?
ᱦᱚᱦᱚᱭ ᱚᱲᱟᱜ ᱠᱚᱨᱮ ᱜᱮ᱾
ᱚ ᱦᱮᱸ ᱟᱨ ᱪᱮᱫ ᱞᱮᱠᱟ ᱛᱮᱦᱮᱧ ᱫᱚ ᱥᱤᱛᱩᱝ ᱵᱩᱡᱷᱟᱹᱜ ᱠᱟᱱᱟ ᱚᱱᱛᱮ ᱟᱯᱮᱥᱮᱫ?
ᱥᱤᱛᱩᱝ ᱠᱟᱜ ᱜᱮ ᱱᱚᱜᱚᱭ ᱛᱚ ᱛᱤᱦᱮᱧ ᱫᱚ ᱥᱮᱛᱟᱜ ᱠᱟᱜ ᱜᱮᱭᱟ ᱥᱤᱛᱩᱝ ᱜᱚᱨᱚᱢ ᱫᱚ ᱵᱩᱡᱷᱟᱹᱜ ᱠᱟᱱᱟ᱾
ᱦᱮᱸ ᱦᱮᱸ ᱦᱮᱸ ᱥᱤᱛᱩᱝ ᱧᱚᱜ ᱜᱮ ᱵᱩᱡᱷᱟᱹᱜ ᱠᱟᱱᱟ ᱜᱮᱥ ᱜᱮᱥ᱾
ᱦᱮᱸ ᱟᱯᱮ ᱥᱮᱫ ᱜᱮ ᱪᱮᱫᱞᱮᱠᱟᱭ ᱥᱤᱛᱩᱝ ᱟᱠᱟᱫᱟ
ᱦᱮᱸ ᱟᱞᱮᱥᱡᱮᱫ ᱦᱚᱸᱭ ᱥᱤᱛᱩᱝ ᱠᱟᱜ ᱜᱮᱭᱟ ᱛᱮᱦᱮᱧ ᱫᱚ ᱢᱟᱱᱮ ᱮᱠᱴᱩ ᱤᱭᱟᱹ ᱧᱚᱜ ᱜᱮ ᱵᱩᱡᱷᱟᱹᱜ ᱠᱟᱱᱟ ᱢᱟᱱᱮ ᱡᱷᱟᱸᱡᱽᱧᱚᱜ ᱥᱤᱛᱩᱝ ᱧᱚᱜ ᱜᱮ ᱵᱩᱡᱷᱟᱹᱜ ᱠᱟᱱᱟ᱾
ᱚ
ᱦᱮᱸ ᱵᱟᱥᱠᱮᱭᱟᱜ ᱠᱚ ᱡᱚᱢ ᱦᱮᱸ ᱦᱩᱭ ᱠᱟᱱᱟ ᱦᱟᱸᱜ ᱱᱟᱥᱛᱟ ᱠᱚᱫᱚ ᱪᱟ ᱠᱚᱫᱚ ᱧᱩ ᱵᱟᱲᱟ ᱦᱩᱭ ᱠᱟᱱᱟ᱾
ᱚ
ᱟᱢ ᱜᱮ?
ᱱᱤᱭᱟᱹ ᱱᱟᱥᱛᱟ ᱵᱟᱲᱟ ᱠᱚᱫᱚ ᱦᱳᱭ ᱠᱟᱱᱟ᱾
ᱦᱮᱸ ᱦᱮᱸ᱾ ᱩᱸ ᱟᱨ ᱯᱟᱭᱨᱟᱜ ᱠᱚᱫᱚ ᱛᱤᱨᱮ ᱦᱟᱸᱜ ᱦᱩᱭᱩᱜᱼᱟ ᱛᱟᱦᱚᱞᱮ?
ᱱᱟᱥᱮᱱᱟᱜ ᱯᱚᱨᱮ ᱱᱟᱦᱟᱜ ᱯᱟᱭᱨᱟ ᱠᱚᱫᱚ ᱦᱩᱭᱩᱜᱼᱟ᱾
ᱟᱪᱪᱷᱟ, ᱟᱯᱮ ᱚᱱᱛᱮ ᱫᱚ ᱯᱟᱭᱨᱟᱜ ᱫᱚ ᱠᱚᱞ ᱠᱚᱨᱮ ᱥᱮ ᱜᱟᱹᱰᱭᱟᱹ ᱠᱚᱯᱮ ᱪᱟᱞᱟᱜ ᱛᱟᱦᱮᱱᱟ?
ᱟᱫᱚ ᱠᱚᱞ ᱠᱚᱨᱮ ᱦᱚᱸ ᱜᱟᱹᱰᱭᱟᱹ ᱠᱚᱨᱮ ᱦᱚᱸ ᱟᱨ ᱚᱱᱮ ᱜᱟᱰᱟ ᱠᱚᱦᱚᱸ ᱢᱮᱱᱟᱜ ᱜᱮᱭᱟ ᱚᱲᱟᱜ ᱥᱩᱨ ᱥᱩᱨ
ᱟᱪᱪᱷᱟ ᱟᱪᱪᱷᱟ᱾
ᱟᱫᱚ ᱡᱟᱦᱟᱸᱭ ᱡᱟᱦᱟᱸᱭ ᱡᱮᱢᱚᱱ ᱮ ᱠᱩᱥᱤᱭᱟᱜᱼᱟ ᱚᱱᱠᱟᱜᱮ ᱠᱚᱨᱟᱣᱼᱟᱭ᱾
ᱦᱩᱸ ᱦᱩᱸ ᱦᱩᱸ᱾
ᱟᱞᱮ ᱱᱚᱣᱟ ᱠᱚᱨᱮ ᱫᱚ ᱦᱟᱸᱜ ᱢᱟᱱᱮ ᱜᱟᱰᱟ ᱯᱷᱟᱰᱟ ᱱᱟᱹᱭ ᱠᱚᱫᱚ ᱵᱟᱹᱱᱩᱜ ᱠᱟᱫᱟ ᱡᱚᱛᱚ ᱦᱚᱲᱜᱮ ᱢᱟᱱᱮ ᱠᱚᱲᱟ ᱦᱚᱯᱚᱱ ᱠᱚᱫᱚ ᱜᱟᱹᱰᱭᱟᱹ ᱜᱮᱞᱮ ᱪᱟᱞᱟᱜᱼᱟ ᱟᱨ ᱛᱤᱨᱞᱟᱹ ᱠᱚᱫᱚ ᱚᱱᱠᱟ ᱚᱱᱟ ᱥᱳᱞᱟᱨ ᱢᱮᱱᱟᱜ ᱠᱟᱫᱟ ᱚᱱᱟ ᱫᱟᱜ ᱤᱭᱟᱹ ᱟᱡ ᱛᱮᱜᱮᱛᱚ ᱴᱟᱝᱠᱤ ᱠᱚᱨᱮ ᱠᱚ ᱯᱟᱭᱨᱟᱜ ᱛᱟᱦᱮᱸᱱᱟ ᱱᱮᱛᱟᱨ ᱫᱚ᱾
ᱦᱮᱸ ᱟᱨ ᱱᱤᱛᱟᱨ ᱫᱚ ᱟᱹᱛᱳ ᱟᱹᱛᱳ ᱦᱚᱸ ᱥᱳᱞᱟᱨ ᱠᱚ ᱵᱟᱹᱭᱥᱟᱹᱣ ᱟᱠᱟᱫᱟ ᱟᱹᱛᱳ ᱟᱹᱛᱳ᱾
ᱦᱮᱸ ᱦᱮᱸ ᱦᱮᱸ ᱟᱫᱚ ᱥᱩᱵᱤᱫᱟ ᱧᱚᱜ ᱠᱟᱱ ᱜᱮᱭᱟ ᱱᱟᱥᱮᱱᱟᱜ ᱡᱟᱦᱟᱸᱭ ᱚᱱᱠᱟ ᱥᱟᱺᱜᱤᱧ ᱥᱮᱫ ᱵᱟᱭ ᱪᱟᱞᱟᱣ ᱠᱚᱜ ᱟ ᱦᱟᱲᱟᱢ ᱵᱩᱲᱦᱤ ᱫᱚ ᱚᱸᱰᱮ ᱠᱷᱚᱡᱟᱜ ᱜᱮ ᱵᱤᱥᱤ ᱢᱟᱱᱮ ᱰᱮᱞᱤ ᱜᱮ ᱚᱸᱰᱮ ᱥᱚᱞᱟᱨ ᱨᱮᱜᱮ ᱠᱚ ᱯᱟᱭᱨᱟᱜ ᱛᱟᱦᱮᱱᱟ ᱢᱚᱸᱡᱽ ᱫᱟᱜ ᱠᱚ ᱰᱷᱮᱠᱚᱡ ᱵᱟᱝ ᱦᱩᱭᱩᱜᱼᱟ ᱟᱡ ᱛᱮᱜᱮ ᱛᱩᱫᱩᱜ ᱟᱫᱚ ᱢᱚᱸᱡᱽ ᱜᱮ,
ᱦᱩᱸ, ᱴᱟᱭᱤᱢ ᱠᱚᱞ ᱠᱚᱫᱚ ᱯᱮ ᱧᱟᱢ ᱠᱟᱫᱟ ᱥᱮ ᱵᱟᱝ?
ᱴᱟᱭᱤᱢ ᱠᱚᱞ ᱫᱚ ᱟᱞᱮ ᱱᱚᱛᱮ ᱫᱚ ᱦᱟᱸᱜ ᱵᱟᱞᱮ ᱧᱟᱢ ᱠᱟᱫᱟ ᱱᱚᱣᱟ ᱟᱥᱮ ᱯᱟᱥᱮ ᱟᱹᱛᱩ ᱠᱚᱨᱮ ᱦᱚᱸ ᱵᱟᱝ ᱦᱮᱡ ᱠᱟᱜ ᱞᱮᱭᱟ ᱟᱞᱮ ᱱᱚᱛᱮ ᱫᱚ᱾ ᱟᱯᱮ ᱚᱱᱛᱮ ᱫᱚ ᱴᱟᱭᱤᱢ ᱠᱚᱞ ᱢᱮᱱᱟᱜᱼᱟ?
ᱵᱟᱝ ᱵᱟᱝ ᱴᱟᱭᱤᱢ ᱠᱚᱞ ᱢᱮᱱᱟᱜ ᱵᱚᱞᱛᱮ ᱥᱩᱫᱩ ᱠᱚ ᱵᱟᱹᱭᱥᱟᱹᱣ ᱦᱚᱴᱚ ᱞᱮᱫᱼᱟ ᱫᱟᱜ ᱫᱚ ᱢᱤᱫ ᱫᱷᱟᱹᱣ ᱦᱚᱸ ᱵᱟᱞᱮ ᱧᱟᱢ ᱟᱠᱟᱫᱟ᱾
ᱚ ᱢᱟᱱᱮ ᱫᱟᱜ ᱠᱟᱞᱮᱠᱥᱮᱱ ᱫᱚ ᱟᱹᱣᱨᱤᱜᱼᱟ ᱠᱷᱟᱹᱞᱤ ᱢᱟᱱᱮ ᱮᱢ ᱛᱮᱫ ᱠᱚ ᱮᱢ ᱟᱠᱟᱫ ᱯᱮᱭᱟ ᱠᱷᱟᱹᱞᱤ ᱵᱟᱹᱭᱥᱟᱹᱣ ᱛᱮ ᱦᱮᱸ᱾
ᱦᱮᱸ ᱟᱹᱰᱤ ᱫᱤᱱ ᱨᱮ ᱦᱳᱭᱱᱟ ᱪᱟᱨ ᱯᱟᱸᱪ ᱵᱚᱪᱷᱚᱨ ᱞᱟᱦᱟ ᱮᱠᱷᱚᱱ ᱮ ᱫᱟᱜ ᱜᱮ ᱵᱟᱞᱮ ᱧᱟᱢ ᱮᱫᱟ᱾
ᱚ ᱛᱟᱦᱚᱞᱮ ᱚᱱᱟ ᱫᱚ ᱦᱟᱸᱜ ᱦᱤᱲᱤᱧ ᱞᱮᱠᱟ ᱦᱤᱲᱤᱧ ᱠᱟᱫᱟ ᱠᱚ ᱦᱳᱭᱛᱳ ᱩᱱᱠᱩ ᱦᱚᱸ᱾
ᱟᱨ ᱟᱹᱛᱩ ᱠᱚᱛᱮ ᱦᱚᱸ ᱱᱮᱛᱟᱨ ᱫᱚ ᱴᱮᱝᱠᱤ ᱠᱚᱛᱮ ᱫᱟᱜ ᱠᱚᱠᱚ ᱤᱫᱤᱭᱮᱫᱟ᱾ ᱚᱱᱟ ᱠᱚᱯᱮ ᱧᱟᱢ ᱮᱫᱟ ᱥᱮ ᱵᱟᱝ?
ᱵᱟ ᱟᱞᱮ ᱫᱚ ᱱᱚᱛᱮ ᱫᱚ ᱫᱟᱜ ᱨᱮᱭᱟᱜ ᱫᱚ ᱩᱱᱟᱹᱜ ᱚᱥᱩᱵᱤᱫᱟ ᱵᱟᱹᱱᱩᱜᱼᱟ ᱢᱟᱱᱮ ᱱᱚᱞᱠᱩᱯ ᱠᱷᱚᱱ ᱫᱚ ᱢᱟᱱᱮ ᱮᱵᱮᱞᱮᱵᱮᱞ ᱜᱮ ᱛᱟᱦᱮᱱᱟ ᱢᱟᱱᱮ ᱚᱱᱠᱟ ᱡᱮ ᱵᱟᱝ ᱛᱩᱫᱩᱜ ᱠᱟᱱᱟ ᱥᱮ ᱠᱷᱟᱨᱟᱯ ᱜᱮᱭᱟ ᱚᱱᱮ ᱚᱱᱠᱟ ᱫᱚ ᱵᱟᱝ ᱟᱫᱚ ᱚᱱᱟ ᱦᱚᱛᱮᱡ ᱛᱮ ᱱᱚᱛᱮ ᱫᱚ ᱟᱞᱮᱥᱮᱫ ᱫᱚ ᱴᱟᱝᱠᱤ ᱠᱚᱛᱮᱫ ᱫᱚ ᱵᱟᱝ ᱠᱚ ᱟᱹᱜᱩᱭ ᱛᱟᱦᱮᱱᱟ᱾ ᱦᱩᱸ᱾
ᱚᱸ
ᱟᱯᱮ ᱚᱱᱛᱮ ᱫᱚ
ᱟᱞᱮ ᱟᱹᱛᱩ ᱨᱮᱦᱚᱸ ᱵᱟᱝᱠᱚ ᱟᱹᱜᱩᱭ ᱛᱟᱦᱮᱱᱟ ᱟᱞᱮ ᱯᱟᱥᱟᱯᱟᱹᱥᱤ ᱟᱹᱛᱩ ᱫᱚ ᱧᱮᱞ ᱠᱚᱣᱟ ᱢᱟᱱᱮ ᱧᱮᱞᱚᱜᱚᱜᱼᱟ ᱡᱮ ᱟᱹᱜᱩᱭ ᱜᱮᱭᱟ ᱠᱚ ᱟᱞᱮ ᱟᱹᱛᱩ ᱫᱚ ᱵᱟᱝ ᱵᱟᱠᱚ ᱟᱹᱜᱩ ᱵᱟᱲᱟ ᱠᱟᱫᱟ ᱢᱤᱫᱫᱷᱟᱣ ᱦᱚᱸ᱾
ᱟᱫᱚ, ᱱᱚᱞᱠᱩᱯ ᱠᱚᱨᱮᱱᱟᱜ ᱫᱟᱜ ᱠᱚᱫᱚ ᱧᱩ ᱠᱚᱫᱚ ᱜᱟᱱᱚᱜ ᱛᱟᱯᱮ ᱜᱮᱭᱟ ᱥᱮ?
ᱦᱮᱸ ᱜᱟᱱᱚᱜ ᱜᱮᱭᱟ᱾
ᱟᱞᱮ ᱦᱚᱸ ᱚᱱᱛᱮ ᱫᱚ ᱜᱟᱱᱚᱜ ᱛᱮ ᱢᱟᱱᱮ ᱵᱟᱝ ᱠᱚ ᱚᱱᱠᱟ ᱫᱟᱜ ᱠᱚᱫᱚ ᱵᱟᱝ ᱠᱚ ᱟᱹᱜᱩᱭ ᱛᱟᱦᱮᱱᱟ᱾
ᱚ
ᱟᱨ ᱟᱹᱜᱩᱭ ᱨᱮᱦᱚᱸ ᱵᱟᱝᱠᱚ ᱦᱟᱛᱟᱣ ᱞᱟᱹᱜᱤᱫᱚᱜᱼᱟ ᱡᱟᱦᱟᱸᱭ ᱢᱮᱱ ᱟᱠᱚ ᱱᱚᱜᱼᱚᱭ ᱛᱚ ᱩᱱᱟᱹᱜ ᱢᱚᱸᱡᱽ ᱫᱟᱜ ᱧᱟᱢᱚᱜᱼᱟ ᱚᱠᱚᱭ ᱟᱨᱚ ᱚᱱᱟ ᱩᱱᱠᱩᱣᱟᱜ ᱦᱟᱛᱟᱣ ᱟᱭ ᱚᱱᱮ ᱚᱱᱠᱟ ᱢᱟᱱᱮ ᱟᱹᱜᱩ ᱠᱟᱛᱮᱜ ᱨᱮᱦᱚᱸ ᱡᱟᱹᱱᱤᱡ ᱟᱥᱟ ᱠᱚᱨᱮ ᱱᱚᱛᱮ ᱟᱞᱮ ᱥᱮᱫ ᱫᱚ ᱦᱟᱸᱜ ᱵᱟᱝᱠᱚ ᱦᱟᱛᱟᱣ ᱞᱟᱹᱜᱤᱫᱚᱜᱼᱟ᱾ ᱦᱩᱸ,
ᱫᱟᱜ ᱟᱛᱩ ᱨᱮᱜᱮ ᱡᱩᱫᱤ ᱵᱮᱵᱚᱥᱛᱟ ᱛᱟᱦᱮᱸᱱᱟ, ᱟᱫᱚ ᱫᱟᱜ ᱵᱟᱝ ᱟᱜᱩ ᱨᱮ ᱦᱚᱸ ᱜᱟᱱᱚᱜᱼᱟ᱾
ᱦᱮᱸ ᱵᱟᱝ ᱟᱜᱩ ᱨᱮᱦᱚᱸ ᱜᱟᱱᱚᱜᱼᱟ ᱥᱮ ᱵᱮᱠᱟᱨ ᱥᱚᱨᱠᱟᱨᱟᱜ ᱴᱟᱠᱟ ᱠᱷᱚᱨᱪᱟ ᱠᱟᱛᱮᱫ ᱟᱨ ᱵᱟᱭ ᱜᱟᱱᱚᱜᱼᱟ ᱤᱱᱠᱷᱟᱹᱭ ᱫᱚ᱾ ᱦᱩᱸ, ᱦᱩᱸ᱾ ᱛᱮᱦᱮᱧ ᱫᱚ ᱦᱟᱸᱜ ᱪᱮᱫ ᱠᱚ ᱪᱮᱠᱟ ᱦᱩᱭᱩᱜ ᱪᱮᱠᱟᱭ ᱦᱩᱭᱩᱜᱼᱟ ᱛᱟᱦᱚᱞᱮ, ᱛᱮᱦᱮᱧ ᱫᱚ ᱪᱮᱫ ᱠᱚ ᱪᱮᱠᱟᱭ ᱦᱩᱭᱩᱜᱼᱟ?
ᱛᱮᱦᱮᱧ ᱫᱚ ᱱᱚᱜᱼᱚᱭ ᱚᱲᱟᱜ ᱠᱚᱨᱮᱜ ᱜᱮ ᱛᱟᱦᱮᱸᱱ ᱦᱩᱭᱩᱜᱼᱟ᱾ ᱥᱮᱨᱚᱠᱚᱢ ᱠᱟᱢᱤ ᱠᱟᱡᱽ ᱠᱚᱫᱚ ᱵᱟᱹᱱᱩᱜᱼᱟ᱾
ᱦᱩᱸ᱾ ᱟᱪᱪᱷᱟ ᱚᱱᱛᱮ ᱟᱯᱮ ᱚᱱᱠᱟ ᱯᱟᱲᱦᱟᱜ ᱠᱚ ᱪᱮᱞᱠᱟ, ᱟᱛᱩ ᱠᱚᱨᱮ ᱯᱨᱟᱭᱢᱟᱨᱤ ᱤᱥᱠᱩᱞ ᱦᱟᱸ ᱚᱝᱜᱚᱱᱵᱟᱲᱤ ᱠᱚ ᱪᱮᱞᱠᱟ ᱢᱮᱱᱟᱜ ᱜᱮᱭᱟ ᱥᱮ?
ᱟᱞᱮ ᱱᱚᱛᱮ ᱫᱚ ᱯᱟᱲᱦᱟᱣ ᱵᱚᱞᱛᱮ ᱞᱟᱹᱭ ᱠᱷᱩᱵᱮᱭ ᱢᱟᱱᱮ ᱫᱚᱢᱮ ᱜᱮ ᱠᱚᱥᱴᱚ ᱜᱮᱭᱟ᱾
ᱟᱪᱪᱷᱟ᱾
ᱢᱟᱱᱮ ᱠᱟᱹᱴᱤᱡ ᱠᱷᱚᱱᱟᱜ ᱜᱮ ᱧᱮᱞ ᱦᱳᱭ ᱠᱟᱱᱟ ᱯᱨᱟᱭᱢᱟᱨᱤ ᱤᱥᱠᱩᱞ ᱦᱚᱸ ᱪᱟᱞᱟᱜ ᱦᱩᱭᱩᱜ-ᱟ ᱱᱤᱛ ᱫᱩ, ᱛᱤᱱ ᱠᱤᱞᱳ ᱢᱤᱴᱟᱨ ᱥᱟᱺᱜᱤᱧ, ᱟᱨ ᱦᱟᱭ ᱤᱥ ᱠᱩᱞ ᱦᱚᱸ ᱪᱟᱞᱟᱜ ᱦᱩᱭᱩᱜ-ᱟ ᱛᱤᱱ ᱪᱟᱞ ᱛᱤᱱ ᱪᱟᱨ ᱠᱤᱞᱳ ᱢᱤᱴᱟᱨ ᱥᱟᱺᱜᱤᱧ᱾
ᱦᱩᱸ᱾
ᱟᱨ ᱱᱚᱣᱟ ᱪᱮᱛᱟᱱ ᱥᱮᱫ ᱯᱟᱲᱦᱟᱣ ᱞᱮᱱᱠᱷᱟᱱ ᱢᱟ ᱚᱱᱟ ᱟᱨᱦᱚᱸ ᱯᱚᱱᱨᱚ, ᱥᱳᱞᱳ ᱠᱤᱞᱳ ᱢᱤᱴᱟᱨ ᱥᱟᱺᱜᱤᱧ᱾
ᱟᱪᱪᱷᱟ ᱟᱪᱪᱷᱟ, ᱚᱸᱻ ᱟᱛᱳ ᱠᱚᱫᱚ ᱦᱩᱰᱤᱧ ᱜᱮᱭᱟ ᱥᱮ ᱢᱟᱨᱟᱝ ᱧᱚᱜ ᱜᱮᱛᱮ ᱪᱮᱫ ᱞᱮᱠᱟ ᱢᱟᱱᱮ?
ᱦᱩᱰᱤᱧ ᱫᱷᱟᱨᱟ ᱜᱮᱭᱟ ᱟᱞᱮ ᱟᱹᱛᱳ ᱫᱚ ᱦᱩᱰᱤᱧ ᱫᱷᱟᱨᱟ ᱜᱮᱭᱟ ᱟᱫᱚ ᱡᱟᱦᱟᱸ ᱨᱮ ᱯᱨᱟᱭᱢᱟᱨᱤ ᱤᱥᱠᱩᱞ ᱢᱮᱱᱟᱜ-ᱟ ᱚᱸᱰᱮ ᱫᱚ ᱱᱟᱥᱮᱱᱟᱜ ᱚᱱᱟ ᱫᱚ ᱵᱚᱲᱚ ᱜᱮᱭᱟ ᱟᱛᱩ, ᱛᱚ ᱚᱸᱰᱮ ᱜᱮ ᱯᱨᱟᱭᱢᱟᱨᱤ ᱤᱥᱠᱩᱞ ᱢᱮᱱᱟᱜ-ᱟ ᱚᱱᱟᱦᱚᱸ ᱟᱹᱰᱤ ᱪᱷᱟᱲᱟ ᱨᱮ᱾
ᱚᱸ᱾
ᱢᱟᱱᱮ ᱜᱤᱫᱽᱨᱟᱹ ᱠᱚᱦᱚᱸ ᱮᱠᱞᱟ ᱫᱚ ᱵᱟᱝ ᱠᱚ ᱪᱟᱞᱟᱣ ᱫᱟᱲᱮᱭᱟᱜ-ᱟ ᱤᱫᱤ ᱦᱚᱴᱚ ᱟᱠᱚ ᱦᱩᱭᱩᱜ-ᱟ, ᱢᱟᱱᱮ ᱟᱞᱮ ᱟᱛᱩ ᱠᱷᱚᱱ ᱫᱚ ᱪᱷᱟᱲᱟ ᱧᱚᱜ ᱜᱮᱭᱟ᱾
ᱦᱮᱸ ᱦᱮᱸ ᱦᱮᱸ᱾ ᱦᱩᱸ᱾
ᱟᱞᱮ ᱱᱚᱣᱟ ᱠᱚᱨᱮ ᱫᱚ ᱦᱟᱸᱜ ᱢᱟᱱᱮ ᱚᱱᱠᱟ ᱢᱟᱱᱮ ᱮᱰᱩᱠᱮᱥᱚᱱ ᱨᱮᱫᱚ ᱚᱱᱠᱟ ᱢᱟᱱᱮ ᱮᱸᱴᱠᱮᱴᱚᱬᱮ ᱫᱚ ᱵᱟᱝ ᱦᱩᱭᱩᱜ ᱛᱟᱦᱮᱱᱟ, ᱥᱩᱨ ᱨᱮᱜᱮ ᱢᱟᱱᱮ ᱚᱝᱜᱚᱱᱵᱟᱲᱤ ᱦᱚᱸ ᱢᱮᱱᱟᱜ ᱠᱟᱫᱟ ᱯᱨᱟᱭᱢᱟᱨᱤ ᱤᱥᱠᱩᱞ ᱠᱚᱦᱚᱸ ᱥᱩᱨ ᱥᱩᱯᱩᱨ ᱜᱮ, ᱟᱨ ᱞᱟᱯᱷᱟᱝ ᱱᱚᱝᱠᱟ ᱵᱤᱫᱽᱫᱟᱹᱜᱟᱲ ᱠᱚᱦᱚᱸ ᱵᱤᱥᱤ ᱥᱟᱺᱜᱤᱧ ᱫᱚ ᱵᱟᱝ ᱪᱟᱞᱟᱜ ᱦᱩᱭᱩᱜ-ᱟ, ᱳᱭ ᱵᱟᱨᱚ ᱛᱮᱨᱚ ᱠᱤᱞᱳ ᱢᱤᱴᱟᱨ᱾ ᱚᱠᱚᱭ ᱠᱚᱫᱚ ᱥᱟᱭᱠᱮᱞ ᱛᱮᱜᱮ ᱠᱚ ᱪᱟᱞᱟᱜ ᱛᱟᱦᱮᱱᱟ ᱟᱨ ᱵᱟᱥ ᱡᱳᱜᱟᱡᱚᱜᱽ ᱦᱚᱸ ᱴᱷᱤᱠ ᱜᱮᱭᱟ ᱛᱚ ᱚᱱᱟᱛᱮ ᱵᱤᱥᱤ ᱢᱟᱱᱮ ᱚᱥᱩᱵᱤᱫᱟ ᱫᱚ ᱵᱟᱝ ᱜᱮ ᱦᱩᱭᱩᱜ ᱛᱟᱦᱮᱱᱟ᱾ ᱟᱨ ᱡᱚᱛᱚ ᱜᱮ ᱢᱮᱱᱟᱜ ᱠᱟᱫᱟ, ᱯᱨᱟᱭᱢᱟᱨᱤ ᱤᱥᱠᱩᱞ ᱦᱚᱸ ᱵᱟᱨᱭᱟ ᱢᱮᱱᱟᱜ ᱟᱠᱟᱫᱟ᱾ ᱟᱨ ᱞᱟᱹᱴᱩ ᱧᱚᱜ ᱜᱮᱭᱟ ᱴᱚᱞᱟ ᱠᱚ ᱟᱫᱚ ᱚᱱᱟ ᱦᱚᱛᱮᱡ ᱛᱮ, ᱱᱚᱣᱟ ᱚᱥᱩᱵᱤᱫᱟ ᱫᱚ ᱵᱤᱥᱤ ᱵᱟᱱᱩᱜ-ᱟ ᱱᱚᱛᱮ ᱫᱚ᱾
ᱟᱞᱮ ᱫᱚ ᱱᱟᱥᱮᱱᱟᱜ ᱥᱩᱨ ᱥᱩᱨ ᱠᱚ ᱟᱛᱩ ᱢᱮᱱᱟᱜ-ᱟ ᱠᱤᱱᱛᱩ ᱠᱟᱹᱴᱤᱡ ᱠᱟᱹᱴᱤᱡ ᱜᱮ ᱟᱛᱳ ᱟᱫᱚ ᱡᱟᱦᱟᱸ ᱟᱛᱩ ᱵᱚᱲᱚ ᱧᱚᱜ ᱜᱮᱭᱟ ᱚᱱᱟ ᱴᱟᱜ ᱟᱛᱩ ᱨᱮ ᱤᱥᱠᱩᱞ ᱢᱮᱱᱟᱜ-ᱟ᱾
ᱟ ᱦᱮᱸ ᱦᱮᱸ᱾ ᱦᱩᱸ᱾ ᱚᱱᱛᱮ ᱫᱚ ᱡᱟ ᱡᱟᱹᱱᱤᱡ ᱠᱚᱥᱴᱚ ᱧᱚᱜ ᱜᱮᱭᱟ, ᱦᱮᱸ ᱦᱮᱸ ᱩᱸ᱾ ᱟᱯᱮ ᱚᱱᱛᱮ ᱫᱚ ᱦᱟᱸᱜ ᱥᱟᱱᱛᱟᱞᱤ ᱢᱤᱰᱟᱢ ᱤᱥᱠᱩᱞ ᱠᱚᱦᱚᱸ ᱛᱟᱦᱚᱞᱮ ᱛᱚ ᱚᱱᱠᱟ ᱵᱟᱹᱱᱩᱜ ᱠᱟᱫᱟ ᱦᱟᱝ?
ᱵᱟᱝ ᱵᱟᱹᱱᱩᱜ ᱜᱮᱭᱟ᱾
ᱦᱩᱸ᱾ ᱟᱞᱮ ᱫᱚ ᱦᱟᱸᱜ ᱥᱩᱨ ᱥᱩᱯᱩᱨ ᱱᱚᱣᱟ ᱟᱥᱮ ᱯᱟᱥᱮ ᱠᱚ ᱵᱮᱱᱟᱣ ᱠᱟᱫᱟ, ᱢᱤᱫᱴᱟᱝ ᱦᱟᱭ ᱤᱥᱠᱩᱞ ᱠᱚ ᱵᱮᱱᱟᱣ ᱠᱟᱫᱟ ᱦᱟᱸᱜ ᱟᱨ ᱢᱤᱫᱴᱮᱡ ᱟᱛᱩ ᱨᱮᱫᱚ ᱦᱟᱸᱜ ᱯᱨᱟᱭᱢᱟᱨᱤ ᱤᱥ ᱠᱩᱞ ᱨᱮᱦᱚᱸ ᱥᱟᱱᱛᱟᱲᱤ ᱢᱤᱰᱤᱭᱟᱢ ᱛᱮ ᱠᱚ ᱮᱦᱚᱵ ᱠᱟᱫᱟ ᱦᱟᱸᱜ, ᱟᱨ ᱱᱤᱛᱚᱜ ᱡᱟᱦᱟᱸ ᱢᱟᱹᱭ ᱜᱤᱫᱽ ᱜᱤᱫᱽᱨᱟᱹ ᱟᱵᱚ ᱥᱟᱱᱛᱟᱞᱤ ᱢᱤᱰᱭᱟᱢ ᱛᱮ ᱯᱳᱭᱞᱳ ᱫᱷᱟᱣ ᱦᱟᱢᱮᱴ ᱟᱠᱟᱫᱟ ᱢᱟᱫᱽᱫᱷᱚᱢᱤᱠ ᱨᱮ ᱩᱱᱤ ᱫᱚ ᱦᱟᱸᱜ ᱟᱞᱮ ᱱᱚᱛᱮ ᱥᱩᱨ ᱥᱮᱱᱤᱡ ᱠᱟᱱ ᱜᱮᱭᱟᱭ ᱦᱩᱸ᱾
ᱚᱸ᱾
ᱥᱩᱨ ᱟᱛᱩ ᱨᱮᱱ ᱠᱟᱱ ᱜᱮᱭᱟᱭ ᱩᱱᱤᱜᱮ ᱦᱟᱸᱜ ᱱᱤᱛᱚᱜ ᱡᱟᱦᱟᱸ ᱟᱵᱚ ᱚᱭᱮᱥᱴ ᱵᱮᱝᱜᱚᱞ ᱥᱟᱱᱛᱟᱞᱤ ᱢᱤᱰᱤᱭᱟᱢ ᱨᱮᱫᱚ ᱩᱱᱤ ᱜᱮ ᱦᱟᱸᱜ ᱯᱳᱭᱞᱳ ᱫᱷᱟᱣ ᱡᱟᱦᱟᱸ ᱯᱳᱭᱞᱳ ᱛᱟᱱ ᱥᱛᱷᱟᱱᱮ ᱦᱟᱢᱮᱴ ᱠᱟᱜ ᱛᱟᱵᱚᱱᱟᱭ
ᱦᱩᱸ
ᱱᱚᱜᱼᱚ ᱱᱚᱝᱠᱟ
ᱟᱯᱮ ᱚᱱᱛᱮ ᱫᱚ ᱛᱟᱞᱦᱮ ᱵᱷᱟᱜᱤ ᱜᱮ ᱢᱮᱱᱟᱜ ᱜᱮᱭᱟ ᱚᱞ ᱪᱤᱠᱤ ᱠᱚᱨᱮᱱᱟᱜ
ᱦᱮᱸ ᱱᱚᱛᱮ ᱫᱚ ᱦᱟᱸᱜ ᱮᱠᱴᱩ ᱡᱳᱨ ᱧᱚᱜ ᱠᱚ ᱮᱢ ᱟᱠᱟᱜ ᱜᱮᱭᱟ ᱢᱟᱱᱮ ᱤᱥᱠᱩᱞ ᱠᱚᱦᱚᱸ ᱠᱚ ᱛᱮᱭᱟᱨ ᱠᱟᱫᱟ ᱥᱮᱯᱟᱨᱮᱴ ᱥᱟᱱᱛᱟᱞᱤ ᱢᱤᱰᱤᱭᱟᱢ ᱤᱥ ᱥᱠᱩᱞ ᱟᱨ ᱢᱤᱫ ᱵᱟᱨᱮᱭᱟ ᱫᱚ ᱦᱟᱸᱜ ᱟᱸ ᱵᱟᱝᱞᱟ ᱢᱤᱰᱤᱭᱟᱢ ᱞᱟᱦᱟᱛᱮ ᱛᱟᱦᱮᱸᱠᱟᱱᱟ ᱟᱫᱚ ᱚᱱᱟ ᱤᱥᱠᱩᱞ ᱨᱮᱫᱚ ᱠᱷᱟᱹᱞᱤ ᱥᱟᱱᱛᱟᱲ ᱜᱮ ᱢᱮᱱᱟᱜ ᱠᱚᱣᱟ ᱟᱫᱚ ᱜᱟᱨᱡᱮᱱ ᱠᱚᱣᱟᱜ ᱢᱤᱴᱤᱝ ᱯᱷᱤᱴᱤᱝ ᱠᱟᱛᱮᱫ ᱟᱫᱚ ᱥᱟᱱᱛᱟᱲᱤ ᱛᱮᱠᱚ ᱤᱭᱟᱹᱭ ᱠᱚ ᱯᱟᱲᱦᱟᱣᱮᱫ ᱠᱚᱣᱟ ᱵᱟᱝᱞᱟ ᱦᱚᱸᱠᱚ ᱯᱟᱲᱦᱟᱣ ᱠᱚᱣᱟ ᱟᱫᱚ ᱢᱟᱱᱮ ᱢᱤᱰᱤᱭᱟᱢ ᱦᱚᱸ ᱥᱟᱱᱛᱟᱲᱤ ᱠᱟᱱᱟ ᱢᱟᱱᱮ ᱦᱚᱲ ᱛᱮᱠᱚ ᱨᱚᱲ ᱟᱠᱚᱣᱟ ᱡᱟᱛᱮ ᱜᱤᱫᱽᱨᱟᱹ ᱠᱚᱣᱟᱜ ᱵᱩᱸᱡᱽᱨᱮ ᱚᱥᱩᱵᱤᱫᱷᱟ ᱵᱟᱝ ᱦᱩᱭᱩᱜ ᱦᱩᱸ ᱢᱤᱫᱴᱮᱱ ᱜᱤᱫᱽᱨᱟᱹ ᱢᱟᱱᱮ ᱚᱞᱚᱜ ᱯᱟᱲᱦᱟᱣ ᱠᱚᱨᱛᱮ ᱜᱮᱞᱮ ᱛᱚ ᱩᱱᱤ ᱡᱮᱢᱚᱱᱮ ᱵᱩᱡᱽ ᱫᱟᱲᱮᱭᱟᱜ ᱫᱚᱵᱮ ᱥᱮ ᱩᱱᱤ ᱦᱚᱸ ᱡᱮᱢᱚᱱ ᱠᱩᱞᱤᱳᱦᱚ ᱠᱩᱞᱤ ᱨᱩᱣᱟᱹᱲ ᱫᱟᱲᱮᱭᱟᱭ ᱟᱨ ᱠᱟᱹᱴᱤᱡ ᱜᱤᱫᱽᱨᱟᱹ ᱡᱩᱫᱤ ᱮᱴᱟᱜ ᱤᱝᱞᱤᱥ ᱢᱤᱰᱤᱭᱟᱢ ᱥᱮ ᱟᱪᱠᱟ ᱵᱷᱚᱨᱛᱤ ᱠᱚᱜ ᱠᱟᱭᱟ ᱩᱱᱤ ᱫᱚ ᱵᱟᱹᱭ ᱨᱚᱲ ᱨᱩᱣᱟᱹᱲ ᱫᱟᱲᱮᱼᱟ ᱥᱮ ᱵᱩᱡᱽ ᱫᱟᱲᱮᱭᱟᱜᱼᱟ᱾ ᱵᱟᱠᱷᱟᱡ ᱫᱚ ᱩᱱᱤ ᱫᱚ ᱴᱷᱤᱠ ᱜᱮᱭᱟ ᱵᱟᱝ ᱟᱫᱚ ᱵᱟᱝ ᱮ ᱨᱚᱲ ᱫᱟᱲᱮᱭᱟᱜᱼᱟ
ᱦᱮᱸ ᱟᱞᱮ ᱛᱚ ᱱᱚᱛᱮ ᱨᱮᱫᱚ ᱟᱞᱮ ᱧᱟᱢ ᱟᱠᱟᱫᱟ ᱦᱟᱱᱮ ᱠᱚᱞᱮᱡᱽ ᱨᱮ ᱨᱟᱠᱟᱵ ᱠᱟᱛᱮᱜ ᱞᱮ ᱧᱟᱢ ᱟᱠᱟᱫᱟ ᱤᱭᱟᱹ ᱥᱟᱱᱛᱟᱞᱤ ᱫᱚ᱾
ᱳᱸ ᱦᱮᱸ ᱦᱮᱸ
ᱛᱚᱠᱷᱚᱱ ᱜᱮ ᱟᱫᱚ ᱪᱤᱠᱤ ᱠᱚᱞᱮ ᱛᱚᱠᱷᱚᱱ ᱜᱮ ᱪᱤᱠᱤ ᱠᱚᱞᱮ ᱥᱮᱬᱟ ᱟᱠᱟᱫᱟ᱾
ᱦᱩᱸ ᱦᱩᱸ ᱦᱩᱸ
ᱵᱟᱝᱠᱷᱟᱱ ᱫᱚ ᱮᱭᱤᱪ ᱮᱥ ᱯᱚᱨᱡᱚᱱᱛᱚ ᱫᱚ ᱠᱳᱱᱚ ᱚᱞᱪᱤᱠᱤ ᱨᱮᱱᱟᱜ ᱤᱭᱟᱹ ᱜᱮ ᱵᱟᱹᱱᱩᱜᱼᱟ᱾
ᱦᱩᱸ ᱦᱩᱸ ᱟᱞᱮ ᱦᱚᱸ ᱠᱳᱞᱮᱡᱽ ᱠᱚᱨᱮ ᱱᱚᱣᱟ ᱠᱚᱨᱮ ᱫᱚ ᱪᱟᱹᱞᱩ ᱠᱟᱱ ᱜᱮᱭᱟ ᱠᱤᱱᱛᱩ ᱥᱚᱵᱽ ᱠᱳᱞᱮᱡᱽ ᱨᱮᱫᱚ ᱦᱟᱸᱜ ᱟᱹᱣᱨᱤ ᱪᱟᱹᱞᱩᱜᱼᱟ ᱟᱞᱮ ᱱᱚᱛᱮ ᱦᱚᱸ᱾
ᱳᱱᱠᱟ ᱜᱮ ᱡᱷᱚᱛᱚ ᱠᱳᱞᱮᱡᱽ ᱨᱮᱫᱚ ᱵᱟᱝ ᱪᱟᱹᱞᱩ ᱟᱠᱟᱱᱟ ᱟᱨ ᱤᱧᱦᱚᱸ ᱤᱧ ᱡᱚᱠᱷᱚᱱ ᱡᱟᱦᱟᱸ ᱠᱳᱞᱮᱡᱽ ᱨᱤᱧ ᱯᱟᱲᱦᱟᱱ ᱳᱱᱠᱟ ᱦᱚᱸ ᱡᱮᱢᱚᱱ ᱞᱟᱹᱭ ᱫᱟᱠᱚ ᱤᱧᱫᱩᱧ ᱢᱮᱛᱟᱜᱼᱟ ᱚᱞᱪᱤᱠᱤᱧ ᱦᱟᱛᱟᱣᱟ ᱞᱟᱹᱭ ᱫᱟᱠᱚ ᱚᱞᱪᱤᱠᱤ ᱵᱟᱹᱱᱩᱜᱼᱟ᱾
ᱦᱩᱸ ᱦᱩᱸ ᱦᱩᱸ ᱟᱞᱮ ᱱᱚᱛᱮ ᱦᱚᱸᱜ ᱟᱡ ᱤᱧ ᱡᱟᱦᱟᱸ ᱠᱳᱞᱮᱡᱽ ᱨᱮᱧ ᱯᱟᱲᱦᱟᱣ ᱟᱠᱟᱱᱟ ᱚᱸᱰᱮ ᱦᱚᱸ ᱚᱞ ᱪᱤᱠᱤ ᱫᱚ ᱵᱟᱝ ᱛᱟᱦᱮᱸ ᱠᱟᱱᱟ ᱤᱧᱟᱹᱜ ᱦᱚᱸ ᱵᱟᱝᱠᱷᱟᱱ ᱤᱪᱷᱟᱹ ᱛᱟᱦᱮᱸ ᱠᱟᱱ ᱜᱮᱭᱟ ᱡᱮ ᱪᱤᱠᱤᱛᱮ ᱢᱟᱱᱮ ᱥᱚᱵᱽᱡᱮᱠᱴ ᱛᱟᱦᱮᱸ ᱞᱮᱱᱠᱷᱟᱡ ᱦᱟᱛᱟᱣ ᱦᱩᱭ ᱠᱚᱜᱼᱟ ᱟᱫᱚ ᱚᱱᱟ ᱠᱚᱞᱮᱡᱽ ᱨᱮᱫᱚ ᱵᱟᱝ ᱛᱟᱦᱮᱸ ᱠᱟᱱᱟ ᱦᱩᱸ
ᱦᱮᱸ ᱟᱫᱚ ᱥᱟᱱᱛᱟᱲ ᱠᱟᱱᱟ ᱵᱚᱱ ᱥᱮ ᱪᱤᱠᱤ ᱠᱚ ᱥᱟᱶ ᱫᱚ ᱠᱟᱹᱴᱤᱡ ᱡᱚᱲᱟᱣ ᱛᱟᱦᱮᱸ ᱫᱚ ᱵᱷᱟᱜᱮᱭᱟᱜᱼᱟ᱾
ᱵᱷᱟᱹᱜᱤᱭᱟ ᱟᱵᱚᱣᱟᱜ ᱠᱟᱞᱪᱟᱨ ᱦᱚᱸ ᱥᱮᱬᱟᱜᱼᱟ ᱟᱵᱚᱣᱟᱜ ᱢᱤᱫᱴᱮᱱ ᱡᱩᱫᱤᱢ ᱡᱟᱦᱟᱱᱟᱜ ᱮᱢ ᱥᱮᱬᱟ ᱛᱟᱦᱚᱞᱮ ᱵᱷᱟᱹᱜᱤ ᱡᱤᱱᱤᱥ ᱱᱤᱡᱮᱨᱟᱜ ᱜᱮ ᱟᱨ ᱴᱟᱴᱠᱟ ᱟᱵᱚᱣᱟᱜ ᱥᱟᱱᱛᱟᱲ ᱡᱩᱫᱤ ᱥᱟᱵᱽᱡᱮᱠᱴ ᱮᱢ ᱦᱟᱛᱟᱣᱟ ᱛᱟᱦᱚᱞᱮ ᱱᱟᱥᱮᱱᱟᱜ ᱥᱚᱦᱚᱡᱽ ᱛᱮᱜᱮᱢ ᱫᱟᱲᱮᱭᱟᱜ ᱼᱟ ᱡᱟᱦᱟᱱᱟᱜ ᱚᱞ ᱠᱚ ᱨᱚᱲ ᱠᱚ ᱤᱭᱟᱹ ᱠᱚ ᱡᱷᱚᱛᱚ ᱜᱮ
ᱦᱮᱸ ᱡᱟᱦᱱᱟᱜ ᱠᱩᱠᱞᱤ ᱠᱚᱦᱚᱸ ᱢᱟᱱᱮ ᱛᱮᱞᱟ ᱮᱢ ᱥᱩᱵᱤ
ᱛᱮᱞᱟᱢ ᱮᱢ ᱨᱮ ᱥᱩᱵᱤᱫᱷᱟᱜᱼᱟ ᱦᱮᱸ ᱟᱨ ᱚᱱᱠᱟ ᱮᱴᱟᱜ ᱥᱟᱵᱽᱡᱮᱠᱴ ᱫᱚ ᱮᱠᱴᱩ ᱵᱤᱥᱤ ᱠᱷᱟᱴᱟᱣ ᱧᱚᱜ ᱦᱩᱭᱩᱜᱼᱟ ᱥᱮ ᱵᱟᱝ ᱵᱟᱲᱟᱭ ᱛᱟᱦᱮᱱᱟ ᱟᱨ ᱟᱵᱚᱣᱟᱜ ᱥᱟᱱᱛᱟᱲ ᱥᱟᱵᱽᱡᱮᱠᱴ ᱫᱚ ᱟᱵᱚ ᱢᱟ ᱥᱟᱱᱛᱟᱲ ᱠᱟᱱ ᱜᱮᱵᱚᱱ ᱯᱨᱟᱭ ᱮ ᱮᱱᱮᱡ ᱥᱮᱨᱮᱧ ᱞᱟᱹᱭ-ᱞᱟᱠᱪᱟᱨ ᱥᱟᱱᱟᱢᱟᱜ ᱜᱮ ᱢᱟᱱᱮ ᱳᱞᱨᱮᱰᱤ ᱵᱟᱲᱟᱭ ᱜᱮ ᱛᱟᱦᱮᱱ ᱛᱟᱵᱚᱱᱟ ᱮᱱᱠᱷᱟᱱ ᱪᱤᱠᱤ ᱥᱮᱬᱟ ᱞᱮᱠᱷᱟᱱ ᱜᱮ ᱦᱩᱭᱱᱟ᱾
ᱦᱮᱸ
ᱚᱱᱠᱟ
ᱟᱫᱚ ᱳᱱᱠᱟ ᱥᱩᱨ-ᱥᱩᱯᱩᱨ ᱠᱚᱨᱮ ᱵᱟᱝ ᱛᱟᱦᱮᱱ ᱠᱟᱱ ᱫᱚ ᱠᱟᱹᱴᱤᱡ ᱥᱚᱢᱚᱥᱥᱟ ᱦᱩᱭᱩᱜ ᱜᱮᱭᱟ᱾
ᱚᱥᱩᱵᱤᱫᱷᱟᱜ ᱜᱮᱭᱟ, ᱦᱩᱸ ᱦᱩᱸ ᱦᱩᱸ
ᱦᱩᱸ
ᱟᱹᱞᱤᱧ ᱦᱚᱸ ᱠᱟᱹᱴᱤᱡ ᱥᱮᱨᱮᱧ ᱞᱤᱧ ᱡᱚᱠᱷᱚᱱ ᱮᱭᱤᱴ ᱱᱟᱭᱤᱱ ᱦᱩᱭᱩᱜ ᱠᱟᱱ ᱛᱟᱦᱮᱱᱟ ᱩᱱ ᱡᱚᱠᱷᱚᱱ ᱡᱟᱦᱟᱸ ᱪᱤᱠᱤ ᱠᱚᱫᱚ ᱮᱸ, ᱥᱮᱬᱟ ᱦᱩᱭ ᱠᱟᱱ ᱛᱟᱦᱮᱱᱟ ᱚᱝᱠᱟ, ᱟᱭᱥᱮᱠ ᱢᱤᱫᱴᱮᱱ ᱵᱳᱲ ᱟᱠᱟᱱᱟ ᱚᱱᱟ ᱵᱳᱲ ᱠᱷᱚᱱ᱾ ᱮᱢ ᱵᱟᱲᱟ ᱦᱩᱭ ᱠᱟᱱᱟ, ᱚᱱᱟ ᱠᱷᱚᱡ ᱠᱟᱺᱪ ᱯᱟᱲᱦᱟᱣ ᱦᱩᱭ ᱠᱟᱱ ᱛᱟᱦᱮᱱᱟ ᱛᱚ᱾ ᱠᱚᱞᱮᱡᱽ ᱠᱚᱫᱚ ᱟᱨᱚ ᱯᱚᱨᱮ ᱫᱚ ᱦᱟᱸᱜ ᱢᱟᱱᱮ ᱚᱱᱟ ᱛᱮᱫᱚ ᱯᱟᱲᱦᱟᱣ ᱫᱚ ᱵᱟᱝ ᱦᱩᱭ ᱠᱟᱱᱟ ᱠᱟᱹᱴᱤᱡ ᱨᱮᱜᱮ ᱦᱟᱸᱜ ᱛᱷᱚᱲᱟ ᱥᱮᱬᱟ ᱵᱟᱲᱟ ᱦᱩᱭ ᱠᱟᱱ ᱛᱟᱦᱮᱱᱟ᱾ ᱦᱩᱸ᱾
ᱚ᱾
ᱚᱝᱠᱟ ᱜᱮ ᱢᱮᱫᱴᱮᱱ ᱤᱭᱟᱹ ᱢᱟᱹᱭ ᱜᱤᱫᱽᱨᱟᱹ ᱟᱞᱮ ᱥᱩ ᱤᱥᱠᱩᱞ ᱚᱲᱟᱜ ᱨᱮᱱ ᱩᱱᱤ ᱦᱚᱸ ᱪᱤᱠᱤ ᱦᱟᱛᱟᱣ ᱠᱟᱫᱟᱭ ᱞᱟᱹᱭᱫᱟᱭ ᱮ ᱫᱟᱹᱭ ᱮᱠᱫᱚᱢ ᱪᱤᱠᱤ ᱦᱚᱸᱜ-ᱚᱭ ᱮᱭᱤᱪᱮᱥ ᱯᱟᱥ ᱠᱛᱮᱜ ᱠᱚᱞᱮᱡᱽ ᱨᱤᱧ ᱦᱟᱛᱟᱣ ᱠᱮᱫᱟ ᱱᱤᱛᱚᱜ ᱚ-ᱟ ᱛᱷᱮᱠᱮ ᱢᱟᱱᱮ ᱡᱷᱚᱛᱚ ᱪᱤ ᱠᱤ ᱛᱮ ᱥᱮᱬᱟ ᱞᱟᱜᱟᱣᱟᱹᱧ ᱠᱟᱱᱟ᱾ ᱠᱟᱹᱴᱤᱡ ᱠᱷᱚᱱ ᱢᱟᱱᱮ ᱥᱮᱬᱟ ᱵᱟᱹᱱᱩᱜ-ᱟ ᱥᱮ ᱱᱤᱝᱠᱟᱹᱱ ᱦᱚᱲᱟᱜ ᱫᱚ ᱚᱱᱟ ᱪᱤᱠᱤ ᱥᱟᱶ ᱠᱳᱱᱳ ᱩᱯᱨᱩᱢ ᱜᱮ ᱵᱟᱹᱱᱩᱜᱼᱟ᱾
ᱦᱮᱸ ᱴᱷᱤᱠ᱾
ᱟᱫᱚ ᱱᱟᱥᱮᱱᱟᱜ ᱫᱚ ᱮᱴᱠᱮᱴᱚᱬᱮ ᱦᱩᱭᱩᱜ ᱜᱮᱭᱟ ᱯᱟᱲᱦᱟᱣ ᱠᱚᱨᱮ ᱚᱞ ᱠᱚᱨᱮ᱾
ᱦᱮᱸ ᱯᱳᱭᱞᱳ ᱯᱳᱭᱞᱳ ᱫᱚ ᱦᱟᱸᱜ ᱵᱟᱝ ᱵᱟᱲᱟᱭ ᱛᱮ ᱠᱷᱟᱡ ᱫᱚ ᱦᱟᱸᱜ ᱮᱠᱴᱩ ᱤᱭᱟᱹ ᱧᱚᱜ ᱜᱮᱭᱟ ᱢᱟᱱᱮ ᱠᱚᱥᱴᱚ ᱧᱚᱜ ᱜᱮ ᱵᱩᱡᱷᱟᱹᱜᱼᱟ ᱟᱫᱚ ᱢᱤᱫ ᱫᱷᱟᱣ ᱥᱮᱬᱟ ᱞᱮᱱ ᱠᱷᱟᱡ ᱫᱚ ᱦᱟᱸᱜ ᱟᱫᱚ ᱟᱹᱰᱤ ᱥᱚᱡᱟ ᱧᱚᱜ ᱜᱮ ᱵᱩᱡᱷᱟᱹᱜᱼᱟ ᱦᱟᱸᱜ᱾
ᱦᱩᱸ᱾ ᱟᱫᱚ ᱜᱚᱴᱟ ᱡᱩᱫᱤ ᱪᱤᱠᱤᱛᱮ ᱛᱟᱦᱮᱸ ᱠᱚᱜᱼᱟ ᱛᱟᱦᱞᱮ ᱩᱱᱟᱹᱜ ᱚᱥᱩᱵᱤᱫᱷᱟ ᱠᱚᱫᱚ ᱵᱟᱝ ᱦᱳᱭ ᱮᱴᱠᱮᱴᱚᱬᱮ ᱦᱚᱸ ᱵᱟᱝ ᱦᱩᱭ ᱠᱚᱜ-ᱟ᱾
ᱦᱮᱸ ᱮᱦᱚᱵ ᱠᱷᱚᱡ ᱜᱮ ᱡᱩᱫᱤ ᱛᱟᱦᱮᱸ ᱠᱚᱜ-ᱟ ᱦᱩᱸ᱾
ᱦᱩᱸ᱾
ᱛᱟᱦᱞᱮ ᱚᱥᱩᱵᱤᱫᱟ ᱫᱚ ᱚᱱᱠᱟ ᱩᱱᱟᱹᱜ ᱵᱟᱝ
ᱠᱷᱚᱱᱟᱜ ᱜᱮ ᱡᱚᱠᱷᱚᱱ ᱜᱮ ᱯᱨᱟᱭᱢᱟᱨᱤ ᱤᱥᱠᱩᱞ ᱵᱚᱱ ᱪᱟᱞᱟᱜᱼᱟ ᱠᱚᱢ ᱵᱮᱥᱤ ᱮᱦᱚᱵ ᱠᱷᱚᱱᱟᱜ ᱜᱮ ᱡᱷᱚᱛᱚ ᱠᱤᱪᱷᱩ ᱵᱳᱭ ᱜᱮᱵᱚᱱ ᱯᱟᱲᱦᱟᱣᱟ᱾ ᱚᱱᱠᱟᱜ ᱜᱮ ᱡᱩᱫᱤ ᱪᱤᱠᱤ ᱦᱚᱸᱵᱚᱱ ᱧᱟᱢ ᱤᱫᱤ ᱠᱮᱭᱟ, ᱛᱟᱦᱚᱞᱮ ᱩᱱᱟᱹᱜ ᱮᱴᱠᱮᱴᱚᱬᱮ ᱵᱟᱝ ᱦᱩᱭ ᱠᱚᱜᱼᱟ᱾
ᱵᱟᱝ ᱦᱩᱭ ᱠᱚᱜ-ᱟ, ᱮᱠᱟᱞ ᱮᱠᱟᱞ ᱦᱮᱸ᱾ ᱟᱫᱚ ᱦᱟᱸᱜ ᱟᱻ ᱢᱤᱫ ᱵᱟᱨᱭᱟ ᱡᱟᱭᱜᱟ ᱨᱮᱫᱚ ᱦᱟᱸᱜ ᱠᱚ ᱮᱦᱚᱵ ᱮᱜ-ᱟ ᱮᱦᱚᱵ ᱠᱷᱚᱱᱴᱡ ᱜᱮ ᱟᱫᱚ ᱛᱤᱱᱟᱹᱜ ᱥᱟᱺᱜᱤᱧᱚᱜ ᱠᱟᱱᱟ ᱪᱮᱫ ᱞᱮᱠᱟ ᱦᱟᱸᱜ? ᱮᱸ,
ᱦᱮᱸ ᱟᱸᱡᱚᱢ ᱵᱟᱲᱟ ᱟᱠᱟᱱ ᱜᱮᱭᱟ ᱥᱳᱥᱟᱞ ᱢᱤᱰᱤᱭᱟ ᱢᱟᱫᱽᱫᱷᱚᱢ ᱛᱮᱜᱮ᱾ ᱥᱳᱥᱟᱞ ᱢᱤᱰᱤᱭᱟ ᱢᱟᱫᱽᱫᱷᱚᱢ ᱛᱮᱜᱮᱞᱮ ᱟᱸᱡᱚᱢ ᱵᱟᱲᱟ ᱠᱟᱫᱟ ᱡᱮ ᱚᱝᱠᱟ ᱟᱵᱟᱥᱤᱠ ᱞᱮᱠᱟ ᱠᱚ ᱪᱟᱹᱞᱩᱭᱮᱫᱟ ᱪᱤᱠᱤ ᱠᱚ ᱢᱟᱱᱮ ᱜᱤᱫᱽᱨᱟᱹ ᱠᱚᱠᱚ ᱛᱟᱦᱮᱱ ᱠᱟᱱᱟ᱾
ᱦᱩᱸ, ᱦᱩᱸ, ᱦᱩᱸ᱾
ᱚᱸᱰᱮᱜᱮ ᱟᱫᱚ ᱟᱸᱡᱚᱢ ᱠᱟᱛᱮ ᱦᱚᱸ ᱵᱷᱟᱜᱮ ᱵᱩᱡᱷᱟᱹᱜ ᱠᱟᱱᱟ, ᱡᱮ ᱱᱩᱠᱩ ᱢᱟᱱᱮ ᱥᱮᱬᱟᱭ ᱫᱚᱠᱚ ᱛᱚ᱾
ᱠᱟᱹᱴᱤᱡ ᱠᱷᱚᱡ ᱠᱚ ᱥᱮᱬᱟᱭᱫᱟ ᱦᱮᱸ᱾
ᱦᱮᱸ ᱠᱟᱹᱴᱤᱡ ᱠᱷᱚᱡ ᱠᱚ ᱥᱮᱬᱟᱭᱫᱟ᱾
ᱟᱨ ᱱᱤᱛᱳᱜ ᱫᱚ ᱡᱟᱦᱟᱸ ᱟᱵᱚ ᱯᱚᱥᱪᱤᱢ ᱵᱟᱝᱞᱟ ᱵᱳᱨᱰ ᱨᱮᱭᱟᱜ ᱦᱚᱸ ᱡᱟᱦᱟᱸ ᱛᱤᱱᱟᱹᱜ ᱵᱟᱝᱞᱟ ᱢᱤᱰᱤᱭᱟᱢ ᱠᱚ ᱯᱚᱛᱚᱵ ᱢᱮᱱᱟᱜᱼᱟ ᱥᱟᱱᱛᱟᱲᱛᱮ ᱡᱚᱛᱚ ᱯᱨᱟᱭ ᱜᱮ ᱟᱹᱰᱤ ᱢᱟᱱᱮ ᱴᱨᱟᱱᱥᱞᱮᱴ ᱠᱟᱛᱮᱫ ᱢᱮᱱᱟᱜ ᱜᱮᱭᱟ, ᱮᱵᱮᱞᱮᱵᱮᱞ ᱧᱟᱢᱚᱜ ᱠᱟᱱ ᱜᱮᱭᱟ᱾
ᱦᱮᱸ ᱪᱮᱫᱟᱜ ᱛᱮ ᱱᱚᱛᱮ ᱡᱩᱫᱤ ᱡᱟᱸᱦᱟᱱᱟᱜ ᱪᱤᱠᱤ ᱛᱮ ᱚᱞ ᱛᱟᱦᱮᱱᱟ ᱟᱞᱮ ᱱᱚᱛᱮ ᱚᱠᱚᱭ ᱦᱚᱸ ᱢᱟᱱᱮ ᱵᱟᱝᱞᱮ ᱯᱟᱲᱦᱟᱣ ᱫᱟᱲᱮᱭᱟᱜᱼᱟ ᱢᱚᱸᱡᱽ ᱛᱮ᱾ ᱱᱤᱝᱠᱟᱹᱱ ᱦᱚᱲ ᱫᱚᱛᱚ ᱥᱮᱬᱟ ᱦᱩᱭ ᱠᱟᱱᱟ ᱟᱨ ᱡᱟᱦᱟᱸᱭ ᱠᱚ ᱵᱟᱝᱠᱚ ᱵᱟᱲᱟᱭᱟ ᱪᱤᱠᱤᱛᱮ ᱡᱟᱸᱦᱟᱱᱟᱜ ᱡᱩᱫᱤ ᱚᱞ ᱛᱟᱸᱦᱮᱱᱟ, ᱵᱟᱠᱚ ᱵᱩᱡ ᱫᱟᱲᱮᱭᱟᱜᱼᱟ᱾
ᱦᱮᱸ ᱦᱮᱸ ᱦᱮᱸ᱾
ᱟᱞᱮ ᱦᱚᱸ ᱚᱱᱠᱟ ᱠᱚᱢ ᱦᱚᱲ ᱜᱮᱠᱚ ᱵᱩᱡᱟ ᱟᱫᱚ ᱱᱮᱛᱟᱨ ᱦᱚᱸ ᱟᱫᱚᱢ ᱠᱚᱫᱚ ᱪᱤᱠᱤ ᱠᱚ ᱪᱟᱞᱟᱜ ᱠᱟᱱᱟ, ᱟᱫᱚᱢ ᱠᱚᱫᱚ ᱵᱟᱝᱞᱟ ᱢᱤᱰᱤᱭᱟᱢ ᱛᱮᱠᱚ ᱪᱟᱞᱟᱜ ᱠᱟᱱᱟ᱾ ᱢᱟᱱᱮ ᱯᱷᱤᱯᱴᱤ ᱯᱷᱤᱯᱴᱤ ᱢᱮᱱ ᱞᱮᱠᱷᱟᱡ ᱫᱚ ᱢᱟᱥᱴ ᱯᱷᱤᱯᱴᱤ ᱫᱚ ᱵᱟᱝ ᱢᱮᱱ ᱜᱟᱱᱚᱜᱼᱟ᱾ ᱮᱻ ᱮᱭᱤᱴᱴᱤ ᱠᱤ ᱥᱮᱵᱷᱮᱱᱴᱤ ᱫᱚ ᱵᱟᱝᱞᱟ ᱥᱮᱫ ᱜᱮᱠᱚ ᱪᱟᱞᱟᱜ ᱠᱟᱱᱟ ᱟᱨ ᱟᱫᱚᱢ ᱠᱚᱫᱚ ᱱᱚᱝᱠᱟ ᱥᱟᱱᱛᱟᱞᱤ ᱢᱤᱰᱤᱭᱟᱢ ᱠᱚ ᱪᱟᱞᱟᱜ ᱠᱟᱱᱟ ᱦᱚᱸᱜᱼᱚ ᱱᱚᱝᱠᱟ ᱫᱚ ᱚᱵᱚᱥᱛᱟ ᱨᱮ᱾
ᱟᱨ ᱱᱮᱛᱟᱨ ᱡᱮᱱᱟᱨᱮᱥᱮᱱ ᱜᱤᱫᱽᱨᱟᱹ ᱥᱮ ᱠᱟᱹᱴᱤᱡ ᱟᱞᱮ ᱱᱮᱛᱟᱨ ᱡᱮᱱᱟᱨᱮᱥᱮᱱ ᱜᱤᱫᱽᱨᱟᱹ ᱫᱚ ᱠᱟᱹᱴᱤᱡ ᱠᱷᱚᱱ ᱪᱤᱠᱤ ᱵᱟᱭ ᱯᱟᱲᱦᱟᱣ ᱠᱚᱣᱟ, ᱟᱫᱚ ᱵᱚᱲᱚ ᱠᱟᱛᱮ ᱢᱮᱱᱟ ᱤᱥ ᱟᱨᱦᱚᱸ ᱥᱮᱬᱟ ᱞᱟᱜᱟᱣᱤᱧᱟᱹ ᱯᱚ ᱯᱨᱚᱛᱷᱚᱢ ᱛᱷᱮᱠᱮ ᱤᱧᱫᱚ ᱵᱟᱹᱧ ᱦᱟᱛᱟᱣ-ᱟ ᱠᱟᱹᱴᱤᱡ ᱪᱟᱯ ᱜᱮᱠᱚ ᱵᱩᱡᱷᱟᱹᱣᱟ ᱩᱝᱠᱩ ᱦᱚᱸ ᱮᱴᱠᱮᱴᱚᱬᱮ᱾
ᱮᱴᱠᱮᱴᱚᱬᱮ ᱢᱟᱱᱮ ᱚᱱᱮ ᱢᱟᱱᱮ ᱤᱱᱴᱟᱨᱮᱥᱴ ᱚᱠᱚᱭ ᱜᱤᱫᱽᱨᱟᱹᱣᱟᱜ ᱜᱮ ᱵᱟᱝ ᱛᱟᱦᱮᱱ ᱠᱟᱱᱟ ᱡᱮ ᱤᱧᱟᱹᱜ ᱢᱤᱫᱴᱮᱱ ᱡᱟᱱᱟᱢ ᱟᱲᱟᱝ ᱠᱟᱱᱟ ᱱᱚᱣᱟ ᱨᱮᱭᱟᱜ ᱪᱤᱠᱤ ᱢᱤᱫᱴᱮᱱ ᱜᱚᱨᱚᱵᱽ ᱠᱟᱱᱟ ᱡᱮᱧ ᱥᱮᱬᱟ ᱠᱟᱜ ᱜᱮᱭᱟ ᱚᱱᱟ ᱢᱤᱫᱴᱮᱱ ᱤᱱᱴᱟᱨᱮᱥᱴ ᱠᱷᱩᱵ ᱠᱚᱢ ᱡᱟᱜᱟᱣ ᱟᱠᱚ ᱠᱟᱱᱟ ᱱᱮᱛᱟᱨ ᱨᱮᱱ ᱜᱤᱫᱽᱨᱟᱹ ᱫᱚ᱾ ᱦᱢ
ᱦᱢ ᱟᱫᱚ ᱚᱱᱮ ᱯᱟᱲᱦᱟᱣ ᱡᱚᱠᱷᱚᱱ ᱚᱞᱚᱜ ᱯᱟᱲᱦᱟᱜ ᱠᱚ ᱥᱮᱬᱟᱭᱫᱟ ᱚᱱᱮ ᱡᱮ